ᱦᱮᱸ ᱜᱚᱢᱠᱮ ᱡᱚᱦᱟᱨ ᱜᱮ᱾
ᱡᱚᱦᱟᱨ ᱜᱮ ᱜᱚᱢᱠᱮ᱾ ᱱᱟᱯᱟᱭ ᱛᱮᱜᱮ ᱟᱸᱡᱚᱢᱚᱜ ᱠᱟᱱᱟ ᱜᱚᱢᱠᱮ?
ᱮᱠᱟᱞ ᱮᱠᱟᱞ ᱯᱩᱨᱟᱹ ᱱᱤᱛᱚᱜ ᱫᱚ ᱯᱩᱨᱟᱹ ᱥᱟᱯᱷᱟ ᱜᱮ ᱟᱸᱡᱚᱢᱚᱜ ᱠᱟᱱᱟ? ᱨᱚᱲ ᱠᱚ ᱯᱩᱨᱟᱹ ᱯᱩᱥᱴᱚ ᱜᱮ ᱵᱩᱡᱷᱟᱹᱜ ᱠᱟᱱᱟ? ᱦᱚᱸ ᱟᱞᱤᱧ ᱟᱸᱡᱚᱢᱚᱜ ᱠᱟᱱᱟ ᱥᱮ ᱵᱟᱝ?
ᱦᱳᱭ ᱟᱸᱡᱚᱢᱚᱜ ᱠᱟᱱ ᱜᱮ ᱜᱚᱢᱠᱮ, ᱜᱚᱢᱠᱮ ᱛᱟᱦᱚᱞᱮ ᱱᱟᱯᱟᱭ ᱜᱮᱛᱚ?
ᱦᱳᱭ ᱱᱤᱛᱚᱜ ᱞᱮᱠᱟ ᱛᱮ ᱫᱚ ᱱᱟᱯᱟᱭ ᱜᱤ᱾
ᱚᱸ ᱟᱨ ᱚᱲᱟᱜ ᱠᱚᱨᱮ?
ᱮᱲᱟᱜ ᱠᱚᱨᱮ ᱦᱚᱸ ᱱᱤᱛᱚᱜ ᱞᱮᱠᱟ ᱫᱚ ᱡᱷᱚᱛᱚ ᱜᱮ ᱱᱟᱯᱟᱭ ᱜᱮ ᱢᱮᱱᱟᱜ ᱠᱚᱣᱟ᱾
ᱟᱪᱪᱷᱟ ᱪᱷᱟ ᱱᱟᱯᱟᱭ ᱛᱟᱦᱮᱸ ᱞᱮᱱ ᱠᱷᱟᱡ ᱜᱮ ᱱᱟᱯᱟᱭ᱾
ᱚᱠᱟᱞ ᱮᱠᱟᱞ ᱛᱟᱦᱚᱞᱮ ᱟᱢᱜᱮ ᱚᱠᱟᱞᱮᱠᱟ ᱦᱮᱱᱟᱜ ᱢᱮᱭᱟ?
ᱦᱮᱸ ᱜᱚᱝᱠᱮ ᱮᱠᱷᱚᱱ ᱟᱯᱟᱛᱚᱛᱚ ᱫᱚ ᱱᱟᱯᱟᱭ ᱜᱮ᱾
ᱟᱪᱪᱷᱟ ᱟᱪᱪᱷᱟ᱾ ᱟᱹᱰᱤ ᱱᱟᱯᱟᱭ, ᱱᱟᱯᱟᱭ ᱛᱟᱦᱮᱸ ᱞᱮᱱ ᱠᱷᱟᱱ ᱜᱮ᱾
ᱦᱳᱭ ᱦᱳᱭ ᱦᱳᱭ᱾
ᱛᱟᱦᱚᱞᱮ ᱜᱚᱝᱠᱮ ᱪᱮᱫ ᱠᱚ ᱪᱤᱠᱟᱹᱭ ᱦᱩᱭᱩᱜ ᱠᱟᱱᱟ?
ᱦᱮᱸ ᱜᱚᱝᱠᱮ ᱢᱟᱟᱸᱡᱟᱱ ᱵᱟᱲᱟ ᱠᱟᱛᱮᱜ ᱱᱚᱜ ᱚᱚᱭ ᱡᱤᱨᱟᱹᱣ ᱵᱟᱲᱟ ᱦᱩᱭ ᱠᱟᱱᱟ᱾
ᱟᱪᱪᱷᱟ ᱪᱷᱟ᱾ ᱤᱧ ᱦᱚᱸ ᱚᱱᱠᱟᱜᱮ ᱱᱚᱼᱚᱭ ᱫᱩᱲᱩᱵ ᱦᱩᱭ ᱠᱟᱱᱟ᱾
ᱳ ᱟᱪᱷᱟ ᱪᱷᱟ᱾
ᱦᱟᱸ᱾ ᱛᱟᱦᱚᱞᱮ ᱜᱚᱝᱠᱮ ᱟᱯᱮ ᱥᱮᱱ ᱫᱚ ᱚᱝᱠᱟ ᱵᱟᱯᱞᱟ ᱠᱚᱫᱚ ᱪᱮᱜ ᱠᱟ? ᱪᱮᱫ ᱞᱮᱠᱟ‌ ᱦᱩᱭᱩᱜ ᱛᱟᱦᱮᱱᱟ ᱢᱟᱱᱮ ᱪᱤᱫ ᱧᱮᱞ ᱦᱩᱭ ᱟᱠᱟᱱᱟ?
ᱦᱳᱭ ᱜᱚᱝᱠᱮ ᱵᱟᱯᱞᱟ ᱠᱚᱫᱚ ᱧᱮᱞ ᱫᱚ ᱦᱚᱭ ᱠᱟᱱ ᱜᱮᱭᱟ᱾ ᱟᱨ ᱩᱸ ᱚᱱᱮ ᱡᱟᱦᱟᱸ ᱠᱚ ᱞᱟᱹᱭ ᱫᱚ ᱮᱸ ᱟᱸᱜᱤᱨ ᱵᱟᱯᱞᱟ᱾ ᱛᱟᱯᱚᱲᱮ ᱥᱟᱸᱜᱷᱟ ᱵᱟᱯᱞᱟ ᱛᱟᱯᱚᱨᱮ ᱚᱱᱮ ᱫᱩᱣᱟᱹᱨ ᱵᱟᱯᱼᱼ ᱯᱞᱟ ᱡᱟᱦᱟᱸ ᱠᱩᱫᱩ ᱠᱚ ᱢᱮᱱᱟ ᱟᱵᱩ ᱫᱚ ᱧᱮᱞ ᱧᱮᱯᱮᱞ ᱠᱟᱛᱮᱜ ᱵᱩᱱ ᱵᱟᱯᱞᱟᱜ ᱥᱟᱨ ᱥᱟᱹᱜᱩᱱ ᱠᱟᱛᱮᱜ᱾
ᱦᱚᱭ ᱦᱚᱭ ᱡᱮ ᱥᱟᱨ ᱥᱟᱹᱜᱩᱱ ᱵᱟᱯᱞᱟ ᱫᱚ᱾
ᱦᱳᱭ ᱦᱳᱭ ᱦᱳᱭ᱾
ᱟᱪᱷᱟ ᱮᱠᱟᱞ ᱮᱠᱟᱞ
ᱜᱚᱝᱠᱮ ᱟᱨ ᱨᱚ ᱟᱯᱮ ᱥᱮᱫ ᱫᱚ ᱪᱮᱫ ᱞᱮᱠᱟ ᱠᱚ ᱵᱟᱯᱞᱟᱜ-ᱟ ᱛᱟᱦᱚᱞᱮ?
ᱟᱞᱮ ᱥᱮᱱ ᱦᱚᱸ ᱚᱱᱟ ᱠᱩᱜᱤ ᱚᱱᱟ ᱪᱮ ᱟᱸᱜᱤᱨ ᱵᱟᱯᱞᱟ ᱛᱟᱨᱯᱚᱨ ᱥᱟᱸᱜᱷᱟ ᱟᱨ ᱤᱭᱟᱹ᱾
ᱦᱚᱭ ᱦᱚᱭ᱾
ᱥᱟᱹᱜᱩᱱ ᱚᱱᱟ ᱠᱩᱜᱤ ᱧᱮᱞ ᱦᱩᱭ ᱟᱠᱟᱱᱟ ᱟᱨ ᱚᱱᱟ ᱠᱚ ᱵᱟᱨᱮ ᱛᱮ ᱚᱱᱠᱟ ᱦᱮᱱᱟᱜ ᱢᱟ ᱟᱰᱤ ᱞᱮᱠᱟᱱᱟᱜ ᱵᱟᱯᱞᱟ ᱠᱚᱜᱮ ᱦᱮᱱᱟᱜ ᱛᱟᱵᱚᱱᱟ ᱟᱫᱚ ᱚᱱᱟ ᱠᱚᱫᱚ ᱚᱱᱠᱟ ᱠᱚᱫᱚ ᱧᱮᱞ ᱫᱚ ᱵᱟᱝ ᱦᱩᱭ ᱠᱟᱱᱟ᱾
ᱦᱚᱭ ᱦᱚᱭ ᱦᱚᱭ᱾
ᱤᱠᱟᱞ᱾
ᱛᱟᱦᱚᱞᱮ ᱜᱚᱝᱠᱮ ᱟᱯᱮ ᱫᱚ ᱵᱟᱯᱞᱟ ᱠᱚᱨᱮ ᱫᱚ ᱫᱚᱝ ᱠᱚᱯᱮ ᱥᱚᱜᱚᱭ ᱜᱮᱭᱟ ᱥᱮ ᱵᱟᱝᱼᱟ?
ᱮᱠᱟᱞ ᱮᱠᱟᱞ ᱟᱞᱮ ᱥᱮᱱ ᱫᱚ ᱫᱚᱝ ᱠᱚᱫᱚ ᱦᱚᱭᱩᱜ ᱜᱮᱭᱟ ᱫᱚᱝ ᱮᱱᱮᱡ ᱠᱚᱫᱚ᱾
ᱦᱳᱭ
ᱟᱹᱰᱤ ᱡᱟᱠ ᱡᱚᱢᱚᱠ ᱜᱮ ᱨᱟᱹᱥᱠᱟᱹ ᱭᱟᱞᱮ᱾
ᱦᱳᱭ ᱟᱪᱷᱟ ᱪᱷᱟ ᱪᱷᱟ ᱾
ᱦᱚᱭ᱾ ᱡᱮ ᱛᱟᱦᱮᱞᱮ ᱟᱯᱮ ᱥᱮᱱ ᱫᱚ ᱦᱩᱭᱩᱜ ᱜᱮᱭᱟ ᱥᱮ ᱵᱟᱝ?
ᱦᱳᱭ ᱦᱳᱭ ᱦᱩᱭᱩᱜ ᱜᱮᱭᱟ ᱟᱞᱮ ᱥᱮᱱ ᱫᱚᱼᱼ ᱚᱸ ᱫᱚᱝ ᱦᱚᱸᱠᱚ ᱮᱱᱮᱡ ᱜᱮᱭᱟ ᱟᱨ ᱮᱠᱷᱚᱱ ᱫᱚ ᱡᱟ ᱦᱚᱭ ᱠᱟᱱᱟ ᱡᱟ ᱟᱱᱮ ᱢᱤᱥᱤᱱ ᱛᱮ ᱥᱟᱰᱤᱟᱜ ᱡᱚᱱᱛᱨᱚ ᱨᱮᱠᱚ ᱮᱱᱮᱡ-ᱟ᱾
ᱮᱠᱟᱞ‌ ᱮᱠᱟᱞ ᱮᱠᱟ ᱦᱚᱭ ᱦᱚᱭ᱾ ᱛᱟᱦᱚᱞᱮ ᱜᱚᱝᱠᱮ ᱟᱯᱮ ᱥᱮᱱ ᱫᱚ ᱢᱟᱱᱮ ᱥᱟᱨ ᱥᱟᱹᱜᱩᱱ ᱵᱟᱯᱞᱟ ᱫᱚ ᱚᱠᱟ ᱞᱮᱠᱟ ᱦᱩᱭᱩᱜ-ᱟ?
ᱦᱮᱸ ᱜᱚᱝᱠᱮ ᱟᱞᱮ ᱥᱮᱱ ᱫᱚ ᱥᱟᱨ ᱡᱟᱜᱩᱱ ᱵᱟᱯᱞᱟ ᱫᱚ ᱡᱚᱠᱷᱚᱱ ᱠᱚᱲᱟ ᱯᱟᱥᱴᱟ ᱥᱮᱱ ᱠᱷᱚᱱ ᱵᱟᱹᱨᱤᱭᱟᱹᱛ ᱠᱚ ᱠᱚ ᱦᱤᱡᱩᱜᱼᱟ ᱛᱟᱦᱚᱞᱮ ᱠᱩᱲᱤ ᱯᱟᱥᱴᱟ ᱥᱮᱱ ᱠᱷᱚᱱ ᱫᱚ ᱩᱱᱠᱩ ᱫᱩ ᱠᱩ ᱯᱩᱭᱞᱟᱹ ᱡᱚᱠᱷᱚᱱ ᱠᱚ ᱠᱩᱞᱤ ᱢᱩᱪᱟᱹᱜ ᱠᱚ ᱦᱮᱡ ᱮᱱᱟ ᱛᱚᱠᱷᱚᱱ ᱫᱚᱠᱚ ᱫᱟᱨᱟᱢ ᱫᱟᱜ ᱠᱚᱣᱟ᱾ ᱦᱳᱭ ᱟᱨ ᱛᱟᱨᱯᱚᱨᱮ ᱮᱸᱜ ᱡᱟᱶᱟᱭ ᱠᱚ ᱯᱟᱭᱨᱟᱭ ᱭᱟ ᱛᱟᱯᱚᱨᱮ ᱥᱟᱲᱦᱟ ᱫᱟᱨᱤᱼᱼ ᱫᱟᱣ ᱤᱭᱟᱹ ᱦᱩᱭᱩᱜ-ᱟ ᱛᱟᱯᱚᱨᱮ ᱮᱸᱜ ᱥᱤᱫᱽᱨᱟᱹ ᱫᱟᱱ ᱦᱩᱭᱩᱜ-ᱟ ᱛᱟᱨᱯᱚᱨᱮ ᱪᱟᱰᱤ ᱠᱩᱴᱟᱹᱢ ᱦᱩᱭᱩᱜ-ᱟ ᱛᱟᱨᱯᱚᱨᱮ ᱵᱟᱸᱫᱟᱱᱤ ᱫᱚ ᱠᱚ ᱫᱩᱲᱩᱵ ᱠᱚᱣᱟ᱾
ᱟᱪᱪᱷᱟ ᱪᱟᱜ ᱾ ᱟᱞᱮ ᱥᱮᱱ ᱦᱚᱸ ᱚᱱᱠᱟ ᱜᱮ ᱧᱮᱞ ᱦᱩᱭ ᱟᱠᱟᱱᱟ ᱟᱫᱚ, ᱚᱱᱟ ᱥᱟᱶᱛᱮ ᱟᱫᱚ ᱚᱱᱠᱟ ᱫᱚ ᱡᱮᱢᱚᱱ ᱵᱟᱹᱨᱭᱟᱹᱛ ᱠᱚ ᱦᱮᱡ ᱱᱟᱠᱩ ᱚᱱᱟ ᱯᱚᱨᱼᱼᱮ ᱯᱩᱭᱞᱩ ᱨᱮᱫᱚ ᱟᱞᱮ ᱥᱮᱱ ᱫᱚ ᱩᱝᱠᱩ ᱟᱨᱚ ᱢᱟᱱᱮ ᱱᱚᱛᱮᱱ ᱠᱚ‌ᱠᱚ ᱠᱩᱲᱤ ᱯᱟᱥᱴᱟ ᱥᱮᱫ ᱨᱤᱱ ᱯᱩᱭᱞᱩ ᱫᱚ ᱵᱟᱹᱭᱨᱛᱟᱹᱛ ᱠᱚ ᱫᱟᱨᱟᱢ ᱠᱚ ᱞᱟᱹᱜᱤᱫ
ᱦᱚᱭ ᱦᱚᱭ ᱦᱳᱭ ᱜᱩᱲᱫᱟᱜ ᱠᱚᱠᱚ ᱤᱫᱤᱭᱟ᱾
ᱮᱠᱟᱞ ᱮᱠᱟᱞ ᱮᱠᱟᱞ ᱚᱱᱟ ᱯᱚᱨᱮ ᱟᱫᱚ ᱤᱱᱟᱹ ᱯᱚᱨᱮ ᱟᱫᱚ ᱱᱟᱶᱟ ᱡᱟᱶᱟᱭ ᱡᱟᱦᱟᱸᱭ ᱡᱟᱶᱟᱭ ᱦᱳᱭ ᱩᱱᱤ ᱫᱟᱨᱟᱢᱮ ᱞᱟᱹᱜᱤᱫ ᱟᱫᱚ ᱩᱱᱠᱩ ᱩᱯᱟᱹᱥᱤᱭᱟᱹ ᱠᱩ ᱠᱩ ᱪᱟᱞᱟᱜ ᱟᱹᱠᱩ᱾
ᱦᱳᱭ ᱦᱳᱭ
ᱮᱠᱟᱞ ᱟᱫᱚ ᱛᱚᱠᱷᱚᱱ ᱟᱫᱚ ᱩᱝᱠᱩ ᱩᱱᱤ ᱠᱚ ᱫᱟᱨᱟᱢ, ᱛᱚᱠᱷᱚᱱ ᱠᱚ ᱫᱟᱨᱟᱢ ᱟᱹᱜᱩ ᱠᱮᱫ ᱠᱚ ᱜᱮ
ᱦᱳᱭ
ᱤᱱᱠᱟᱹ ᱚᱱᱟ ᱯᱚᱨᱮ ᱟᱫᱚ ᱛᱮᱫᱚ ᱚᱱᱠᱟ ᱜᱮ ᱟᱫᱚ ᱞᱟᱹᱭ ᱠᱮᱫ ᱞᱮᱠᱟ
ᱦᱳᱭ ᱦᱚᱭ
ᱦᱞ
ᱟᱨ ᱜᱚᱢᱠᱮ ᱛᱟᱦᱚᱞᱮ ᱤᱭᱟᱹ ᱥᱟᱸᱜᱷᱟ ᱵᱟᱯᱞᱟ ᱫᱚ ᱪᱮᱫ ᱞᱮᱠᱟ
ᱟᱫᱚ ᱜᱚᱢᱠᱮ ᱥᱟᱸᱜᱷᱟ ᱵᱟᱯᱞᱟ ᱫᱚ ᱟᱸᱡᱚᱢ ᱜᱮ ᱟᱸᱡᱚᱢ ᱦᱩᱭ ᱟᱠᱟᱱᱟ ᱢᱮᱱᱠᱷᱟᱱ ᱢᱮᱫ ᱛᱮᱫᱚ ᱵᱟᱝ ᱧᱮᱞ ᱦᱩᱭᱩ ᱟᱠᱟᱱᱟ᱾
ᱦᱳᱭ ᱦᱳᱭ ᱦᱳᱭ
ᱦᱳᱭ ᱥᱟᱸᱜᱷᱟ ᱵᱟᱯᱞᱟ ᱛ ᱫᱚ ᱟᱹᱞᱤᱧ ᱦᱚᱸ ᱥᱟᱜᱷᱟ ᱵᱟᱯᱞᱟ ᱫᱚ ᱦᱟᱞᱠᱟ ᱫᱚᱞᱤᱧ ᱟᱸᱡᱚᱢ ᱠᱫ ᱜᱮᱭᱟ ᱧᱮᱞ ᱢᱮᱫ ᱛᱮᱫᱚ ᱵᱟᱜᱝᱹᱞᱤᱧ ᱧᱮᱞ ᱟᱠᱟᱫᱟ, ᱛᱟᱦᱚᱞᱮ ᱢᱮᱱᱟᱠᱚ ᱡᱟᱦᱟᱸᱭ ᱵᱟᱹᱜᱤᱭᱟ ᱠᱟᱱᱟᱭ ᱠᱩᱲᱤ ᱩᱱᱤ ᱵᱟᱹᱦᱩ ᱠᱩᱲᱤ ᱡᱟᱦᱟᱸᱭ ᱵᱟᱹᱜᱤ ᱠᱟᱱᱟ ᱡᱟᱢᱟᱭ ᱴᱷᱮᱱ ᱠᱷᱚᱱᱭ ᱵᱟᱹᱜᱤᱭ ᱟᱠᱟᱱᱟᱭ ᱦᱚᱭ ᱱᱤᱜᱮ ᱥᱟᱸᱜᱷᱟᱜᱼᱟ,
ᱟᱪᱷᱟ ᱟᱪᱷᱟ
ᱟᱨ ᱛᱟᱦᱚᱞᱮ ᱠᱚ ᱟᱯᱮᱥᱱ ᱫᱚ ᱟᱸᱜᱤᱨ ᱵᱟᱯᱞᱟ ᱫᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱜᱚᱝᱠᱮ,
ᱦᱳᱭ ᱦᱳᱭ ᱟᱸᱜᱤᱨ ᱵᱟᱯᱞᱟ ᱦᱚᱸ ᱧᱮᱞ ᱦᱩᱭ ᱟᱠᱟᱱᱟ ᱜᱮᱭᱟ ᱟᱜᱤᱨ ᱵᱟᱯᱞᱟ ᱫᱚ ᱚᱠᱟᱞᱮᱠᱟ ᱟᱞᱮ ᱥᱮᱱ ᱫᱚ ᱡᱮᱢᱚᱱ, ᱱᱚᱝᱠᱟ ᱟᱸᱜᱤᱨ ᱟᱹᱜᱩ ᱠᱮᱫᱮᱭᱟᱭ,
ᱦᱳᱭ ᱦᱳᱭ ᱦᱳᱭ
ᱟᱫᱚ ᱛᱟᱭᱚᱢᱛᱮ ᱟᱹᱠᱤᱱ ᱠᱚ ᱵᱟᱯᱞᱟ ᱤᱭᱟᱹ ᱥᱟᱣ ᱠᱤᱱᱟ
ᱦᱳᱭ ᱦᱳᱭ ᱦᱳᱭ
ᱮ ᱟᱫᱚ ᱚᱱᱟᱜᱮ ᱛᱟᱭᱚᱢ ᱵᱟᱯᱞᱟ ᱞᱟ. ᱜᱤᱫ ᱟᱫᱚ ᱩᱱᱟᱹᱜ ᱨᱟᱹᱥᱠᱟᱹ ᱫᱚ ᱵᱟᱝ ᱚᱱᱮ ᱮᱢᱱᱤ ᱤᱭᱟᱹ ᱵᱟᱯᱞᱟ ᱥᱟᱦ ᱠᱟᱜ ᱛᱮᱢ ᱜᱮ ᱠᱚ
ᱚ ᱟᱪᱷᱟ ᱪᱷᱟ ᱪᱷᱟ
ᱮᱠᱟᱞ ᱜᱚᱢᱠᱮ ᱛᱟᱦᱚᱞᱮ ᱟᱯᱮ ᱥᱮᱱ ᱫᱚ ᱚᱱᱠᱟ ᱡᱮᱢᱚᱱ ᱤᱭᱟᱹ ᱠᱚᱫᱚ ᱥᱤᱸᱫᱽᱨᱟᱹ ᱫᱟᱱ ᱠᱚᱫᱚ ᱢᱟᱱᱮ ᱟᱹᱰᱤ ᱡᱟᱭᱜᱟ ᱨᱮ ᱚᱱᱠᱟ ᱠᱩᱞᱦᱤ ᱠᱚᱨᱮ ᱟᱫᱚᱢ ᱡᱟᱭᱜᱟ ᱠᱚᱨᱮ ᱨᱟᱪᱟ ᱠᱚᱨᱮ ᱧᱮᱞ ᱦᱩᱭ ᱟᱠᱟᱱᱟ ᱟᱫᱚ ᱟᱯᱮᱥᱮᱱ ᱫᱚ ᱚᱠᱟᱞᱮᱠᱟ?
ᱦᱮᱸ ᱜᱚᱝᱠᱮ ᱟᱞᱮ ᱥᱮᱱ ᱫᱚ ᱥᱤᱫᱽᱨᱟᱹ ᱫᱟᱱ ᱫᱚ ᱠᱩᱞᱦᱤ ᱨᱮᱜᱮ ᱦᱩᱭᱩᱜᱼᱟ
ᱟᱪᱷᱟ ᱟᱪᱷᱟ
ᱦᱳᱭ ᱛᱟᱦᱞᱮ ᱚᱱᱛᱮ ᱠᱷᱚᱱ ᱦᱚᱸ ᱡᱟᱦᱟᱸᱭ ᱢᱟᱱᱮ ᱱᱟᱶᱟ ᱡᱟᱢᱟᱭ ᱩᱱᱤ ᱵᱟᱵᱽᱲᱮ ᱦᱤᱡᱩᱜ ᱛᱟᱠᱚᱣᱟ ᱡᱟᱦᱟᱸᱭ
ᱦᱳᱭ ᱦᱳᱭ
ᱦᱳᱭ ᱟᱡ ᱛᱮᱭᱟᱝ ᱥᱮ ᱦᱮᱸ ᱟᱡ ᱛᱮᱟᱝ ᱜᱮ ᱦᱤᱡᱩᱜ ᱛᱟᱠᱚᱣᱟ ᱟᱨ ᱱᱚᱛᱮ ᱠᱷᱚᱱ ᱦᱚᱸ ᱟᱡ ᱫᱟᱫᱟ᱾
ᱟᱪᱷᱟ ᱟᱪᱷᱟ
ᱠᱤᱱᱭᱟᱹ ᱦᱮ ᱥᱤᱸᱫᱨᱟᱹ ᱫᱟᱱ ᱡᱚᱠᱷᱚᱱ ᱦᱩᱭᱩᱜᱼᱟ ᱛᱚᱠᱷᱚᱱ ᱫᱚ ᱠᱩᱲᱤ ᱟᱡ ᱫᱟᱫᱟ ᱛᱮ ᱠᱩᱲᱤ ᱛᱮᱜ ᱜᱷᱚᱲᱟ ᱭᱮᱭᱟ ᱟᱨ ᱱᱚᱛᱮ ᱟᱡ ᱛᱮᱭᱟᱝ ᱛᱮ ᱚᱸᱰᱮ ᱠᱚᱲᱟ ᱢᱟᱱᱮ ᱡᱟᱶᱟᱭ ᱠᱚᱲᱟ ᱫᱚᱭ ᱜᱷᱚᱲᱟᱭᱮᱭᱟ
ᱦᱳᱭ ᱦᱳᱭ ᱦᱳᱭ
ᱟᱨ ᱟᱯᱮ ᱥᱮᱱ ᱫᱚ ᱜᱚᱢᱠᱮ ᱪᱮᱫ ᱞᱮᱠᱟ, ᱛᱟᱨᱯᱚᱨᱮ ᱥᱤᱸᱫᱩ ᱥᱤᱸᱫᱩᱨ ᱨᱮ, ᱤᱛᱩᱜᱫ ᱮᱭᱟ ᱦᱮᱸ
ᱦᱳᱭ ᱦᱳᱭ ᱟᱞᱮ ᱥᱮᱱ ᱦᱚᱸ ᱜᱚᱝᱠᱮ ᱚᱱᱠᱟ ᱜᱮ ᱡᱮᱢᱚᱱ ᱤᱭᱟᱹ ᱥᱩᱢᱚᱭ ᱥᱟᱦᱟᱨ ᱫᱟᱲᱮ ᱥᱚᱢᱚᱭ ᱫᱚ ᱚᱱᱠᱟᱜ ᱜᱮ ᱟᱢᱮᱢ ᱞᱟᱹᱭ ᱠᱮᱫ ᱞᱮᱠᱟ,
ᱦᱳᱭ ᱦᱳᱭ
ᱟᱡ ᱥᱮᱸᱫᱽᱨᱟᱟᱹ ᱫᱟᱱ ᱥᱚᱢᱚᱭ ᱦᱚᱸ ᱚᱱᱠᱟ ᱜᱮ ᱟᱫᱚ ᱟᱞᱮᱥᱮᱱ ᱫᱚ ᱡᱮᱢᱚᱱ ᱡᱫᱤ ᱡᱟᱭ ᱵᱟᱹᱦᱩ ᱛᱩᱞ
ᱦᱩᱸ ᱦᱩᱸ
ᱩᱱᱠᱩ ᱫᱚ ᱟᱛᱳ ᱡᱟᱦᱟᱸᱭ ᱟᱡᱨᱮᱱ ᱵᱚᱭᱦᱟ ᱠᱚ ᱟᱡ ᱠᱩᱲᱤ ᱜᱤᱫᱽᱨᱟᱹ ᱨᱤᱱ
ᱦᱳᱭ ᱦᱳᱭ ᱦᱳᱭ ᱟᱡ ᱫᱟᱫᱟ ᱛᱟᱠᱚ ᱟᱡ ᱵᱚᱭᱦᱟ ᱛᱟᱠᱚ
ᱦᱳᱭ ᱦᱳᱭ ᱟᱡ ᱫᱟᱫᱟ ᱛᱟᱠᱚ ᱩᱱᱠᱩ ᱵᱚᱭᱦᱟ ᱠᱚ ᱩᱱᱠᱩ ᱯᱮ ᱦᱚᱲ ᱥᱮ ᱢᱚᱬᱮ ᱦᱚᱲ ᱛᱮᱠᱚ ᱛᱩᱞᱤᱭᱟ
ᱦᱳᱭ ᱦᱳᱭ ᱦᱳᱭ
ᱮᱠᱟᱞ ᱚᱱᱠᱟ ᱟᱨ ᱤᱭᱟᱹ ᱥᱩᱢᱟᱹᱭ ᱫᱚ ᱥᱤᱸᱫᱽᱨᱟᱹ ᱫᱟᱱ ᱤᱭᱟᱹ ᱚᱱᱠᱟ ᱜᱮ ᱟᱞᱮ ᱥᱮᱱ ᱫᱚ
ᱛᱟᱦᱚᱞᱮ ᱜᱚᱢᱠᱮ ᱟᱯᱮ ᱥᱮᱫ ᱫᱚ ᱚᱱᱮ ᱡᱟᱦᱟᱸᱭ ᱵᱟᱹᱨᱭᱟᱹᱛ ᱠᱚᱠᱚ ᱦᱤᱡᱩᱜᱼᱟ ᱩᱱᱠᱩ ᱫᱚ ᱸᱡᱟᱦᱟᱸᱭ ᱢᱮᱨᱚᱢ ᱠᱚᱠᱚ ᱟᱹᱜᱩᱭᱮᱭᱟ ᱢᱮᱨᱚᱢ ᱠᱚ ᱟᱹᱜᱩ ᱠᱚᱣᱟ ᱢᱤᱫ ᱴᱮᱱ ᱠᱚ ᱟᱹᱜᱩᱭᱮᱭᱟ ᱥᱮ ᱩᱱᱠᱩ ᱫᱚ ᱡᱟᱦᱟᱸ ᱠᱚ ᱢᱮᱱ ᱟᱵᱚ ᱫᱚᱵᱚᱱ ᱢᱮᱱᱫᱚ ᱰᱮᱨᱟ ᱠᱟᱥᱤ ᱛᱟᱦᱚᱞᱮ ᱩᱱᱠᱩ ᱫᱚ ᱟᱫᱚ ᱛᱟᱦᱞᱮ ᱩᱱᱤ ᱫᱚᱠᱚ ᱪᱤᱠᱟᱹᱭᱮᱭᱟ
ᱮᱠᱟᱞ ᱮᱠᱟᱞ ᱟᱞᱮ ᱥᱮᱱ ᱫᱚ ᱚᱱᱠᱟ ᱫᱚ ᱧᱮᱞ ᱞᱮᱠᱷᱟᱱ ᱫᱚ ᱩᱱᱤ ᱫᱚ ᱢᱟᱱᱮ ᱡᱟᱦᱟᱸᱭ ᱵᱷᱟᱹᱨᱭᱟᱹᱛ ᱠᱚ ᱠᱚᱲᱟ ᱠᱚᱠᱚ ᱛᱟᱦᱮᱱ ᱫᱚ
ᱦᱳᱭ ᱦᱳᱭ ᱦᱳᱭ
ᱟᱫᱚ ᱩᱱᱟᱹᱜ ᱴᱟᱜ ᱫᱚ ᱵᱟᱰᱟᱭ ᱵᱟᱹᱱᱩᱜᱼᱟ ᱧᱮᱞ ᱦᱳ ᱟᱠᱟᱱᱟ ᱛᱤᱱᱟᱹᱜ ᱴᱟᱜ ᱚᱱᱠᱟ ᱩᱱᱠᱩ ᱫᱚ ᱩᱱᱤ ᱫᱚ ᱩᱱᱠᱩ ᱡᱟᱦᱟᱸᱭ ᱩᱱᱠᱩ ᱵᱷᱟᱹᱭᱟᱹᱛ ᱠᱚᱲᱟ ᱠᱚ ᱠᱚ ᱛᱟᱦᱮᱱ ᱫᱚ ᱩᱱᱠᱩ ᱠᱩ ᱩᱱᱤ ᱫᱚ ᱥᱚᱲᱮ ᱠᱟᱛᱮ ᱥᱟᱶᱛᱮ ᱡᱤᱞ ᱛᱮᱦᱚᱸ ᱠᱚᱢ ᱡᱩᱫᱤ ᱢᱟᱨᱟᱝ ᱧᱚᱜ ᱤᱡ ᱢᱮᱨᱚᱢᱮ ᱛᱟᱦᱮᱱ ᱠᱷᱟᱱ ᱫᱚ
ᱦᱳᱭ ᱦᱳᱭ ᱦᱳᱭ
ᱩᱱᱤ ᱫᱚ ᱟᱫᱚ ᱡᱤᱞ ᱛᱮᱦᱚᱸ ᱟᱨᱚ ᱠᱚ ᱡᱚᱢ ᱛᱟᱭᱟ
ᱦᱳᱭ
ᱮᱠᱟᱞ ᱮᱠᱟᱞ
ᱦᱮᱸ ᱟᱫᱚ ᱟᱞᱮ ᱥᱮᱱ ᱦᱚᱸ ᱚᱱᱠᱟᱜ ᱜᱮ ᱟᱫᱚ ᱟᱞᱮᱥᱮᱱ ᱫᱚ ᱚᱱᱮ ᱰᱮᱨᱟ ᱡᱟᱦᱟᱸ ᱠᱚ ᱞᱟᱹᱭ ᱫᱚ ᱰᱮᱨᱟ ᱠᱚ ᱩᱫᱩᱜ ᱟᱠᱚᱣᱟ ᱱᱚᱸᱰᱮ ᱠᱚ ᱰᱮᱨᱟᱜᱼᱟ ᱵᱟᱹᱨᱭᱟᱹᱛ ᱩᱱ ᱱᱚᱰᱮ ᱠᱚ ᱰᱮᱨᱟᱜᱼᱟ ᱚᱸᱰᱮ ᱜᱮ ᱥᱮᱱ ᱠᱟᱛᱮᱫ ᱩᱱᱤ ᱢᱮᱨᱚᱢ ᱫᱚ ᱦᱳᱭ ᱤᱥᱤᱱᱮᱭᱟ ᱠᱚ ᱤᱥᱤᱱ ᱵᱚᱞᱛᱮ ᱠᱷᱤᱪᱩᱲᱤ ᱥᱩᱲᱮᱭᱟ ᱠᱩ
ᱮᱠᱟᱞ ᱮᱠᱟᱞ
ᱦᱮᱸ ᱦᱳᱭ ᱦᱳᱭ ᱦᱳᱭ
ᱟᱪᱷᱟ ᱛᱟᱦᱚᱞᱮ ᱜᱚᱝᱠᱮ ᱟᱯᱮ ᱥᱮᱱ ᱫᱚ ᱱᱤᱛᱚᱜ ᱚᱠᱛᱚ ᱨᱮ ᱢᱟᱱᱮ ᱫᱚᱝ ᱮᱱᱮᱡ ᱡᱟᱹᱥᱛᱤ ᱧᱮᱞᱚᱜ ᱠᱟᱱᱟ ᱥᱮ ᱚᱱᱠᱟ ᱰᱤᱡᱮ ᱵᱚᱠᱥ ᱠᱚ ᱨᱮᱱᱟᱜ ᱤᱭᱟᱹᱜᱮ ᱡᱟᱹᱥᱛᱤ ᱧᱮᱞᱚᱜ ᱠᱟᱱᱟ
ᱦᱩᱭ ᱜᱚᱝᱠᱮ ᱮᱠᱷᱚᱱ ᱫᱚ ᱰᱤᱡᱮ ᱵᱚᱠᱥ ᱠᱚ ᱨᱮᱱᱟᱜ ᱜᱮ ᱡᱟᱹᱥᱛᱤ ᱫᱚ ᱧᱮᱞᱚᱜ ᱠᱟᱱᱟ ᱫᱚᱝ ᱠᱚᱫᱚ ᱮᱠᱷᱚᱱ ᱫᱚ ᱩᱱᱟᱹᱜ ᱜᱟᱱ ᱫᱚ ᱵᱟᱝ ᱧᱮᱞᱚᱜ ᱠᱟᱱᱟ ᱳᱭ ᱵᱟᱯᱞᱟ ᱠᱚᱨᱮ ᱵᱟᱯᱞᱟ ᱵᱤᱦᱟᱹ ᱠᱚᱨᱮ ᱫᱚ ᱡᱟᱦᱟᱸ ᱵᱚᱱ ᱵᱟᱯᱞᱟᱜ ᱠᱟᱱᱟ ᱟᱵᱚ ᱛᱚᱠᱷᱚᱱ ᱫᱚ ᱚᱱᱮ ᱛᱚ ᱪᱷᱟᱱᱰᱟ ᱞᱟᱛᱟᱨ ᱨᱮᱜᱮ ᱡᱟᱦᱟᱸ ᱮᱸᱜ ᱠᱚ ᱫᱚᱝ ᱠᱚ ᱮᱱᱮᱡ ᱥᱮᱨᱮᱧᱚᱜ ᱠᱟᱱᱟ ᱵᱟᱝ ᱠᱷᱟᱱ ᱫᱚ ᱠᱩᱞᱦᱤ ᱥᱮᱱᱢᱟ ᱰᱤᱡᱮ ᱵᱚᱠᱥ ᱜᱮᱠᱚ ᱪᱟᱹᱞᱩᱭᱮᱫ ᱟᱠᱚ ᱮᱠᱷᱚᱱ ᱡᱩᱣᱟᱹᱱ ᱠᱚᱲᱟ ᱠᱩᱲᱤ ᱠᱚ
ᱮᱠᱟᱞ ᱮᱠᱟᱞ ᱮᱠᱟᱞ ᱟᱨ ᱚᱱᱠᱟ ᱧᱮᱞᱚᱜ ᱠᱟᱱᱟ ᱱᱤᱛᱚᱜ ᱚᱠᱛᱚ ᱨᱮᱫᱚ ᱡᱩᱫᱤ ᱚᱱᱠᱟ ᱫᱚᱝ ᱮᱱᱮᱡ ᱥᱟᱶᱛᱮ ᱰᱤᱡᱮ ᱡᱩᱫᱤ ᱪᱟᱞᱟᱜ ᱠᱟᱱᱟ ᱱᱤᱛᱚᱜ ᱨᱮᱱ ᱡᱟᱦᱟᱸᱭ ᱡᱩᱣᱟᱹᱱ ᱠᱚᱲᱟ ᱠᱩᱲᱤ ᱠᱚ ᱩᱱᱠᱩ ᱠᱚᱫᱚ ᱱᱚᱛᱮ ᱫᱚᱝ ᱮᱱᱮᱡ ᱥᱮᱫ ᱵᱟᱝ ᱥᱮᱞᱮᱫ ᱠᱟᱛᱮᱫ ᱡᱟᱹᱥᱛᱤ ᱫᱚ ᱦᱟᱱ ᱛᱮ ᱤᱭᱟᱹ ᱥᱮᱱ ᱜᱮ ᱠᱚ ᱥᱮᱞᱮᱫ ᱜᱚᱫᱚᱜ ᱠᱟᱱᱟ
ᱦᱳᱭ ᱦᱳᱭ ᱦᱳᱭ
ᱱᱚᱛᱮ ᱜᱮᱠᱚ ᱠᱚᱢᱮᱫᱼᱟ ᱟᱫᱚ ᱚᱱᱠᱟ ᱨᱮᱫᱚ ᱵᱟᱹᱭ ᱵᱟᱹᱭ ᱛᱮ ᱟᱵᱚᱣᱟᱜ ᱤᱭᱟᱹ ᱫᱚ ᱟᱫ ᱪᱟᱞᱟᱜ ᱠᱟᱱ ᱛᱟᱟᱵᱚᱱᱟ
ᱦᱳᱭ ᱮᱱᱮᱡ ᱥᱮᱨᱮᱧ ᱠᱚᱫᱚ ᱟᱵᱚ ᱵᱚᱱ ᱦᱤᱲᱤᱧ ᱪᱟᱵᱟ ᱤᱫᱤᱭᱫᱟ ᱛᱟᱦᱞᱮ ᱠᱷᱟᱡ ᱟᱵᱚ ᱵᱚᱱ ᱦᱤᱲᱤᱧ ᱪᱟᱵᱟ ᱤᱫᱤ ᱞᱮᱭᱠᱷᱟᱱ ᱫᱚ ᱟᱵᱚ ᱨᱮᱱ ᱜᱤᱫᱟᱹᱨᱼᱯᱤᱫᱟᱹᱨ ᱡᱚᱠᱷᱚᱱ ᱠᱚ ᱦᱟᱨᱟᱜᱼᱟ ᱛᱚᱠᱷᱚᱱ ᱫᱚ ᱟᱵᱚ ᱠᱚ ᱠᱩᱞᱤ ᱵᱚᱱᱟ ᱡᱮ ᱦᱮᱸ ᱮᱱᱮᱡ ᱥᱮᱨᱮᱧ ᱫᱚ ᱪᱮᱫ ᱞᱮᱠᱟ ᱛᱩᱱᱫᱟᱹᱜ ᱴᱟᱢᱟᱠ ᱨᱩ ᱠᱚᱦᱚᱸ ᱠᱩ ᱠᱩᱞᱤ ᱵᱚᱱᱟ ᱛᱚᱠᱷᱚᱱ ᱫᱚ ᱵᱟᱵᱚᱱ ᱞᱟᱹᱭ ᱫᱟᱲᱮᱭᱟᱠᱚᱣᱟ ᱦᱳᱭ
ᱦᱚᱭ ᱟᱫᱚ ᱜᱚᱝᱠᱮ ᱚᱱᱟ ᱠᱩ ᱤᱫᱤ ᱠᱟᱛᱮᱜ ᱪᱮᱫ ᱠᱟᱢ ᱩᱭᱦᱟᱹᱨᱟ ᱱᱟᱥᱮᱱᱟᱜ ᱞᱟᱹᱭ ᱞᱮᱠᱷᱟᱱ ᱱᱟᱯᱟᱭ ᱠᱚᱜᱼᱟ᱾
ᱦᱳᱭ ᱜᱚᱝᱠᱮ ᱛᱟᱦᱞᱮ ᱟᱵᱚ ᱫᱚ ᱥᱮᱫᱟᱭ ᱠᱷᱚᱱᱟᱜ ᱡᱟᱦᱟᱸ ᱦᱟᱲᱟᱢ ᱦᱟᱯᱲᱟᱢ ᱵᱩᱲᱦᱤ ᱠᱩᱠᱩ ᱦᱮᱹ ᱨᱟᱹᱥᱠᱟᱹᱭᱮᱫ ᱛᱮᱦᱮᱸ ᱠᱟᱱᱟ ᱟᱫᱚ ᱩᱱᱠᱩ ᱠᱩ ᱥᱚᱜᱚᱭᱮᱫ ᱛᱮᱦᱮᱸ ᱠᱟᱱᱟ ᱟᱵᱚ ᱵᱟᱯᱞᱟ ᱵᱤᱦᱟᱹ ᱠᱚᱨᱮ ᱛᱟᱦᱞᱮ ᱮᱠᱷᱚᱱ ᱫᱚ ᱚᱱᱠᱟ ᱫᱚ ᱵᱟᱝ ᱧᱮᱞᱚᱜ ᱠᱟᱱᱟ ᱥᱮ ᱛᱟᱦᱞᱮ ᱮᱠᱷᱚᱱ ᱫᱚ ᱪᱮᱫ ᱞᱮᱠᱟ ᱫᱚ ᱵᱟᱵᱚᱱ ᱵᱟᱲᱟᱭᱟ ᱩᱱᱟᱹᱜ ᱜᱟᱱ ᱨᱩ ᱠᱩ ᱮᱱᱮᱡ ᱠᱩ ᱥᱮᱨᱮᱧ ᱠᱚ ᱵᱟᱵᱚᱱ ᱵᱟᱲᱟᱭᱟ ᱛᱟᱦᱞᱮ ᱪᱤᱠᱟ ᱫᱚᱵᱚᱱ ᱫᱷᱩᱨᱟᱹᱜᱼᱟ ᱟᱵᱚᱱ ᱫᱚ
ᱮᱠᱟᱞ ᱮᱠᱟᱞ ᱮᱠᱟᱞ ᱟᱨ ᱚᱱᱟ ᱡᱟ ᱡᱟᱹᱥᱛᱤ ᱧᱮᱞᱚᱜ ᱠᱟᱱᱟ ᱱᱚᱜᱼᱚᱭ ᱡᱟᱦᱟᱸ ᱥᱮᱱ ᱥᱮ ᱤᱭᱟᱹᱨᱮ ᱵᱟᱝ ᱥᱮᱞᱮᱫ ᱠᱟᱛᱮᱜ ᱚᱱᱮ ᱰᱤᱡᱮ ᱠᱚᱨᱮ ᱵᱚ ᱥᱮᱞᱮᱫᱚᱜ ᱠᱟᱱᱟ ᱚᱱᱟ ᱠᱷᱟᱹᱛᱤᱨ ᱛᱮᱜᱮ ᱚᱱᱟ ᱨᱮᱱᱟᱜ ᱟᱱᱟᱴ ᱠᱚᱫᱚ ᱡᱟᱹᱥᱛᱤ ᱧᱮᱞᱚᱜ ᱠᱟᱱ ᱛᱟᱵᱚᱱᱟ
ᱦᱳᱭ ᱦᱳᱭ ᱦᱳᱭ ᱦᱳᱭ
ᱮᱠᱟᱞ ᱱᱚᱛᱮ ᱤᱭᱟᱹ ᱥᱮᱱ ᱫᱚ ᱵᱟᱵᱚ ᱥᱮᱞᱮᱫᱚᱜ ᱠᱟᱱ ᱠᱷᱟᱹᱛᱤᱨ ᱛᱮ ᱱᱤᱛᱚᱜ ᱚᱠᱛᱚ ᱨᱮ ᱥᱮᱬᱟ ᱦᱚᱸ ᱚᱱᱠᱟ ᱵᱟᱵᱚ ᱥᱮᱬᱟ ᱫᱟᱲᱮᱭᱟᱜ ᱠᱟᱱᱟ
ᱦᱳᱭ ᱦᱳᱭ ᱦᱳᱭ
ᱚᱱᱟ ᱠᱷᱟᱹᱛᱤᱨ ᱛᱮ ᱡᱟᱹᱥᱛᱤ ᱫᱚ ᱱᱚᱛᱮ ᱵᱟᱜ ᱤᱭᱟᱹ ᱥᱮᱱ ᱜᱮ ᱥᱮᱞᱮᱫ ᱞᱮᱱᱠᱷᱟᱱ ᱜᱮ ᱟᱵᱚᱣᱟᱜ ᱜᱮ ᱱᱟᱯᱟᱭᱚᱜᱼᱟ
ᱦᱳᱭ ᱦᱳᱭ ᱛᱟᱦᱞᱮ ᱜᱚᱝᱠᱮ ᱟᱯᱮ ᱥᱮᱱ ᱫᱚ ᱚᱱᱮ ᱮᱸ ᱛᱟᱨ ᱫᱚᱥᱨᱟ ᱦᱤᱞᱳᱜ ᱫᱚ ᱰᱟᱱᱴᱟ ᱠᱚ ᱮᱱᱮᱡ ᱜᱮᱭᱟ ᱥᱮ
ᱢᱟᱱᱮ ᱮᱸ ᱵᱟᱯᱞᱟ ᱫᱚᱥᱟᱨ ᱦᱤᱞᱚᱜ
ᱦᱮᱸ ᱤᱭᱟ. ᱥᱤᱸᱱᱫᱽᱨᱟᱹᱫᱟᱱ ᱥᱩᱢᱟᱹᱭ
ᱦᱳᱭ ᱮᱱᱮᱡ ᱫᱚ ᱮᱱᱮᱡ ᱜᱮᱭᱟ ᱠᱚ ᱟᱫᱚ ᱱᱤᱛᱚᱜ ᱚᱠᱛᱚ ᱨᱮᱫᱚ ᱧᱮᱞᱚᱜ ᱠᱟᱱᱟ᱾ ᱡᱟᱹᱥᱛᱤ ᱫᱚ ᱚᱱᱟ ᱦᱚᱸᱠᱩ ᱤᱭᱟᱹ ᱜᱚᱫ ᱠᱟᱜ ᱡᱟᱦᱟᱸᱭ ᱥᱮᱫᱟᱭ ᱱᱟᱥᱮᱱᱟᱜ ᱵᱚᱭᱮᱥ ᱧᱚᱜ ᱠᱚ ᱦᱮᱱᱟᱜ ᱣᱟᱜ ᱩᱱᱠᱩ ᱜᱮ ᱡᱟᱹᱥᱛᱤ ᱫᱚᱠᱚ ᱮᱱᱮᱡ ᱠᱟᱱᱟ ᱢᱮᱱᱠᱷᱟᱱ ᱠᱚᱲᱟ ᱜᱤᱫᱟᱹᱨ ᱠᱚᱫᱚ ᱚᱱᱠᱟ ᱫᱚ ᱵᱟᱠᱚ ᱮᱱᱮᱡ ᱠᱟᱱᱟ ᱱᱤᱛᱚᱹᱜ
ᱦᱳᱭ ᱥᱟᱱᱟᱢ ᱥᱮᱱ ᱜᱮ ᱚᱱᱠᱟ ᱜᱮ ᱧᱮᱞᱚᱜ ᱠᱟᱱᱟ ᱜᱚᱝᱠᱮ ᱟᱞᱮ ᱥᱮᱱ ᱦᱚᱸ ᱚᱱᱠᱟ ᱜᱮ ᱧᱮᱞᱚᱜ ᱦᱮᱸ ᱦᱳᱭᱛᱚ ᱟᱨᱚ ᱮᱴᱟᱜ ᱥᱮᱫ ᱦᱚᱸ ᱵᱟᱯᱞᱟ ᱵᱤᱦᱟᱹ ᱠᱚᱨᱮ ᱦᱮᱞᱟᱣ ᱦᱩᱭᱩᱜ ᱠᱟᱱᱟ ᱚᱱᱠᱟ ᱜᱮ ᱧᱮᱞᱚᱜ ᱠᱟᱱᱟ
ᱟᱪᱷᱟ ᱟᱪᱷᱟ ᱚᱱᱟ ᱱᱤᱛᱟᱹᱜ ᱫᱚ ᱵᱟᱝᱢᱟ ᱞᱟᱡᱟᱣ ᱜᱮ ᱵᱩᱡᱷᱟᱹᱜ ᱠᱟᱱᱟ
ᱦᱳᱭ ᱦᱳᱭ ᱦᱳᱭ, ᱟᱵᱚ ᱮᱱᱮᱡ ᱠᱚ ᱛᱮᱦᱚᱸ ᱞᱟᱡᱟᱣ ᱜᱮ ᱟᱹᱭᱠᱟᱹᱜ ᱠᱟᱱᱟ᱾ ᱵᱟᱵᱚᱱ ᱥᱩᱨ ᱫᱟᱲᱮᱭᱟᱜ ᱠᱟᱱᱟ ᱠᱟᱨᱚᱱ ᱫᱚ ᱟᱵᱚ ᱦᱚᱸ ᱵᱮᱥᱤ ᱫᱚ ᱵᱟᱵᱚᱱ ᱵᱟᱲᱟᱭᱟ ᱨᱩ ᱠᱚ ᱮᱱᱮᱡ ᱠᱚ ᱥᱮᱨᱮᱧ ᱠᱚ ᱵᱟᱵᱚᱱ ᱵᱟᱲᱟᱭᱟ ᱛᱟᱦᱞᱮ ᱞᱟᱡᱟᱣ ᱜᱮ ᱮᱭ ᱪᱤᱠᱟ. ᱜ ᱠᱟᱱᱟ ᱵᱚᱞᱚᱜ ᱚᱸᱰᱮ ᱟᱠᱷᱲᱟ ᱨᱮ ᱵᱚᱞᱚᱜ ᱛᱮᱦᱚᱸ ᱠᱟᱹᱜ
ᱮᱠᱟᱞ ᱮᱠᱟᱞ ᱟᱨ ᱵᱟᱝ ᱥᱮᱞᱮᱫ ᱞᱮᱱ ᱨᱮᱦᱚᱸ ᱪᱮᱫ ᱦᱚᱸ ᱵᱟᱝ ᱜᱟᱱᱚᱜ ᱠᱟᱱᱟᱺ
ᱵᱟᱝ ᱜᱟᱱᱚᱜ ᱠᱟᱱᱟ ᱨᱟᱹᱥᱠᱟᱹ ᱦᱚᱸ ᱦᱮᱞᱟᱜ ᱠᱟᱱᱟ ᱛᱟᱵᱚᱜ ᱠᱟᱱᱟ ᱨᱟᱹᱥᱠᱟᱹ ᱦᱚᱸ ᱛᱟᱵᱚᱜ ᱢᱟᱱᱮ ᱟᱨ ᱵᱟᱵᱚᱱ ᱵᱟᱲᱟᱭᱟ ᱛᱟᱹᱣ ᱮ ᱛᱤ ᱠᱩᱵᱩᱱ ᱛᱷᱟᱭᱚᱭᱟ
ᱦᱳᱭ ᱦᱳᱭ ᱤᱠᱟᱞ ᱮᱠᱟᱞ ᱜᱚᱝᱠᱮ
ᱟᱨ ᱛᱟᱦᱚᱞᱮ ᱜᱚᱝᱠᱮ ᱚᱱᱟ ᱠᱚ ᱵᱟᱨᱮᱛᱮ ᱟᱢ ᱟᱨ ᱢᱤᱫ ᱵᱟᱨ ᱠᱟᱛᱷᱟ ᱞᱟᱹᱭ ᱞᱮᱠᱷᱟᱱ ᱱᱟᱯᱟᱭ ᱠᱚᱜᱼᱟ
ᱦᱳᱭ ᱦᱳᱭ ᱦᱳᱭ, ᱦᱮᱸ ᱜᱚᱝᱠᱮ᱾ ᱛᱟᱦᱚᱞᱮ ᱟᱨ ᱟᱵᱚ ᱫᱚ ᱛᱟᱦᱚᱞᱮ ᱚᱱᱮ ᱮᱱᱮᱡ ᱥᱮᱨᱮᱧ ᱫᱚ ᱮᱸ ᱥᱮᱲᱟ ᱞᱟᱹᱜᱤᱫ ᱛᱮ ᱡᱟᱦᱟᱱᱟᱜ ᱡᱩᱫᱤ ᱵᱮᱵᱚᱥᱛᱷᱟ ᱠᱚ ᱮᱸ ᱛᱟᱦᱮᱸ ᱠᱚᱜ ᱠᱷᱟᱱ ᱫᱚ ᱵᱮᱥ ᱵᱷᱟᱹᱜᱤ ᱠᱚᱜᱼᱟ
ᱮᱠᱟᱞ ᱮᱠᱟᱞ ᱮᱠᱟᱞ
ᱛᱟᱦᱚᱞᱮ ᱚᱱᱠᱟ ᱮᱠᱷᱚᱱ ᱦᱟᱯᱲᱟᱢ ᱠᱚ ᱦᱚᱸ ᱵᱟᱠᱚ ᱥᱩᱨᱩᱜ ᱠᱟᱱᱟ ᱮᱠᱷᱚᱱ ᱛᱟᱦᱚᱞᱮ ᱪᱤᱠᱴᱠᱟ ᱛᱮᱵᱚᱱ ᱥᱮᱲᱟᱭᱟ ᱟᱵᱚ ᱨᱩ ᱠᱚ ᱮᱱᱮᱡ ᱠᱚ ᱥᱮᱨᱮᱧ ᱠᱚ ᱪᱤᱠᱟ ᱛᱮᱵᱚᱱ ᱥᱮᱬᱟᱭᱟ? ᱮᱵᱟᱨᱮ ᱜᱤᱫᱽᱨᱟᱹ ᱠᱚ, ᱟᱵᱚᱨᱮᱱ ᱜᱤᱫᱟᱹᱨ ᱯᱤᱫᱟᱹᱨ ᱡᱟᱦᱟᱸᱭ ᱠᱚ, ᱮ ᱸᱛᱟᱦᱮᱱᱟ ᱩᱱᱠᱩ ᱫᱚ ᱪᱤᱠᱟ ᱛᱮᱵᱚᱱ ᱥᱮᱲᱟ ᱟᱠᱚᱣᱟ ᱚᱱᱮ ᱚᱱᱟᱜᱮ ᱢᱤᱫᱴᱮᱱ ᱮᱸᱴᱠᱮᱴᱚᱲᱮ ᱵᱩᱡᱩᱜ ᱠᱟᱱᱟ᱾
ᱦᱳᱭ ᱦᱳᱭ ᱦᱳᱭ ᱢᱟ ᱛᱟᱦᱚᱞᱮ ᱜᱚᱝᱠᱮ ᱛᱮᱦᱮᱧ ᱫᱚ ᱱᱚᱝᱠᱟ ᱜᱮ ᱨᱚᱯᱚᱲ ᱦᱚᱭᱳᱜᱼᱟ
ᱦᱳᱭ ᱦᱳᱭ ᱦᱳᱭ ᱦᱳᱭ ᱚᱠᱛᱚ ᱦᱚᱸ ᱵᱟᱭ ᱛᱟᱸᱜᱤ ᱠᱟᱱᱟ ᱛᱚ